ᱟᱣ ᱜᱚᱢᱠᱮ
ᱳ ᱜᱚᱝᱠᱮ ᱡᱚᱦᱟᱨ ᱜᱮ ᱟᱸᱡᱚᱢᱚᱜ ᱠᱟᱱᱟ ᱥᱮ ᱵᱟᱝ ᱜᱮ
ᱦᱮᱸ ᱟᱸᱡᱚᱢᱚᱜ ᱠᱟᱱᱟ ᱱᱟᱯᱟᱭ ᱜᱮ, ᱛᱟᱦᱚᱞᱮ ᱪᱮᱫ ᱞᱮᱠᱟ ᱢᱮᱱᱟᱜ ᱵᱤᱱᱟ
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱟᱯᱮ ᱥᱮᱫ ᱫᱟᱜ ᱡᱟᱹᱲᱤᱭᱮᱫ-ᱟᱭ ᱥᱮ ᱵᱟᱝ ᱜᱮ
ᱫᱟᱜ ᱡᱟᱹᱲᱤ ᱫᱚᱦᱟᱸᱜ ᱠᱤᱪᱷᱩ ᱫᱤᱱ ᱢᱟᱲᱟᱝ ᱮ ᱫᱟᱜ ᱡᱟᱹᱲᱤ ᱵᱟᱲᱟ ᱞᱮᱫᱟ ᱛᱟᱯᱚᱨᱮ ᱫᱚ ᱟᱫᱚ ᱵᱟᱭ ᱫᱟᱜ ᱡᱷᱟᱹᱲᱤ ᱟᱠᱟᱫᱟ ᱟᱹᱰᱤ ᱟᱭ ᱰᱷᱮᱨ ᱜᱮ ᱥᱤᱛᱩᱝ ᱵᱩᱡᱷᱟᱹᱜ ᱠᱟᱱᱟ ᱟᱞᱮ ᱥᱮᱫ
ᱟᱪᱪᱷᱟ ᱟᱪᱪᱷᱟ ᱟᱞᱮ ᱥᱮᱫ ᱫᱚ ᱟᱞᱮ ᱥᱮᱫ ᱫᱚ ᱮᱱᱟᱱ ᱪᱟᱨ ᱵᱟᱡᱟ ᱚᱠᱛᱮ ᱠᱷᱚᱱ ᱚᱻ ᱫᱚᱢᱮ ᱫᱟᱜ ᱮᱫᱼᱟᱭ ᱡᱷᱤᱯᱤᱨ ᱡᱷᱤᱯᱤᱨ ᱮ ᱫᱟᱜ ᱡᱟᱹᱲᱤᱭᱟᱜᱼᱟ
ᱮᱸ ᱛᱟᱦᱚᱞᱮ ᱪᱟᱥᱵᱟᱥ ᱫᱚ ᱛᱤᱱ ᱥᱟᱺᱜᱤᱧ ᱠᱮᱫᱟ
ᱪᱟᱥ ᱵᱟᱥ ᱫᱚ ᱦᱩᱭ ᱟᱠᱟᱱ ᱜᱮᱭᱟ ᱟᱣ ᱪᱟᱨᱟ ᱠᱚᱦᱚᱸ ᱞᱟᱹᱴᱩ ᱞᱟᱹᱴᱩ ᱜᱮ ᱦᱩᱭ ᱟᱠᱟᱱᱟ ᱟᱫᱚ ᱛᱷᱚᱲᱟ ᱠᱟᱹᱴᱤᱡ ᱵᱟᱱ ᱧᱚᱜ ᱟᱠᱟᱱᱟ ᱚᱱᱟ ᱠᱷᱟᱹᱛᱤᱨ, ᱳ ᱥᱤᱭᱳᱜ ᱠᱚ ᱦᱚᱸ ᱵᱟᱞᱮ ᱡᱚᱲᱟᱣ ᱠᱟᱜᱼᱟ
ᱚ ᱮᱨ ᱟᱯᱷᱚᱨ ᱠᱚ ᱫᱚ ᱯᱮ ᱯᱩᱨᱟᱹᱣ ᱵᱟᱲᱟ ᱠᱟᱫᱟ ᱦᱩᱲᱩ ᱜᱤᱰᱤ ᱠᱚ ᱜᱚᱝᱠᱮ ᱛᱟᱦᱞᱮ ᱱᱚᱜᱼᱚᱭ ᱡᱮ ᱦᱮᱸ ᱟᱢᱵᱟᱵᱚᱛᱤ ᱯᱟᱨᱚᱢ ᱱᱟ ᱟᱯᱮ ᱥᱮᱫ ᱫᱚ ᱪᱮᱫ ᱞᱮᱠᱟ ᱯᱮ ᱢᱟᱱᱟᱣ ᱵᱟᱲᱟ ᱠᱮᱫᱟ
ᱦᱳᱭ ᱟᱞᱮ ᱫᱚ ᱚᱢᱵᱚᱵᱚᱛᱤ ᱠᱩ ᱚᱢᱵᱚᱥᱤ ᱠᱚ ᱯᱟᱨᱚᱢᱮᱱᱟ ᱛᱚ ᱟᱞᱮ ᱫᱚ ᱟᱹᱰᱤ ᱠᱤᱪᱷᱩ ᱫᱚ ᱵᱟᱝᱞᱮ ᱢᱟᱱᱟᱣ ᱜᱮᱭᱟ ᱡᱟᱜᱟ ᱡᱟᱜᱟ ᱛᱮᱠᱚ ᱢᱟᱱᱟᱣ ᱜᱮᱭᱟ ᱠᱤᱱᱛᱩ ᱟᱞᱮ ᱱᱟᱠᱷᱟ ᱫᱚ ᱵᱟᱞᱮ ᱢᱟᱱᱟᱣ ᱜᱮᱭᱟ,
ᱚᱻ ᱟᱞᱮ ᱥᱮᱫ ᱫᱚ ᱦᱟᱸᱜ ᱟᱹᱰᱤ ᱠᱮᱴᱮᱡ ᱥᱟᱺᱦᱤᱡ ᱡᱷᱚᱢ ᱡᱷᱚᱢ ᱜᱮᱞᱮ ᱢᱟᱱᱟᱣ ᱠᱮᱫᱟ ᱚᱱᱟ ᱫᱚ ᱚᱲᱟᱜ, ᱨᱮᱱᱟᱜ ᱯᱚᱨᱚᱵᱽ ᱥᱮ ᱟᱨ ᱛᱟᱦᱞᱮ ᱱᱚᱜ ᱚᱭ ᱛᱤᱨᱤᱥᱟ ᱡᱩᱱ ᱦᱤᱡᱩᱜ ᱠᱟᱱᱟ ᱟᱯᱮᱥᱮᱫ ᱫᱚ ᱪᱮᱫ ᱞᱮᱠᱟ ᱯᱮ ᱢᱟᱱᱟᱣᱜᱮᱭᱟ
ᱦᱳᱭ ᱦᱳᱭ ᱱᱚᱣᱟ ᱫᱚ ᱯᱩᱨᱟ ᱫᱷᱟᱢᱟᱠᱟ ᱥᱮ ᱚᱠᱟ ᱵᱚ ᱪᱮᱫ ᱞᱮᱠᱟ ᱵᱚᱱ ᱢᱮᱱ ᱠᱮᱫᱟ ᱟᱹᱰᱤ ᱚ ᱜᱚᱨᱚᱡᱽ ᱢᱚᱱᱮ ᱠᱟᱛᱮᱫ ᱜᱮᱞᱮ ᱢᱟᱱᱟᱣ ᱜᱮᱭᱟ ᱱᱚᱣᱟ ᱫᱚ ᱟᱨ ᱫᱚᱢ ᱜᱮ ᱟᱞᱮ ᱥᱮᱫ ᱫᱚ ᱞᱟᱴᱷᱩ ᱞᱟᱴᱷᱩ ᱢᱟᱨᱟᱝ ᱢᱟᱨᱟᱝ ᱯᱨᱜᱨᱟᱢ ᱪᱟᱵᱟᱜ ᱛᱟᱞᱮᱭᱟ ᱟᱨ ᱱᱮᱥ ᱚᱱᱠᱟ ᱜᱚᱴᱟᱣ ᱠᱟᱜᱼᱟ ᱟᱞᱮ ᱟᱞᱮ ᱱᱟᱠᱷᱟ ᱥᱩᱨ ᱨᱮᱜᱮ ᱢᱤᱫᱴᱮᱡ ᱥᱴᱮᱪᱩ ᱠᱩ ᱵᱮᱱᱟᱣ ᱠᱮᱫᱼᱟ ᱠᱚ ᱱᱮᱥ ᱜᱮ ᱥᱤᱫᱩ ᱠᱟᱹᱱᱦᱩ ᱣᱟᱜ ᱟᱫᱚ ᱚᱸᱰᱮ ᱱᱤᱭᱟᱹ ᱫᱚᱢ ᱫᱚ ᱦᱩᱞ ᱢᱟᱦᱟ ᱦᱟᱸᱜ ᱢᱟᱱᱟᱣᱚᱜᱼᱟ ᱟᱫᱚ ᱡᱟᱦᱟᱸ ᱛᱤᱱᱟᱹᱜ ᱜᱤ ᱦᱚᱲ ᱠᱚ ᱡᱟᱣᱨᱟᱜ ᱜᱮᱭᱟ ᱠᱩ ᱟᱨ ᱡᱟ ᱥᱟᱺᱜᱤᱧ ᱥᱟᱺᱜᱤᱧ ᱠᱷᱚᱱ ᱠᱩ ᱦᱤᱡᱩᱜ ᱜᱮᱭᱟ ᱠᱚ ᱟᱫᱚ ᱵᱚᱞᱮ ᱟᱞᱮ ᱫᱚ ᱚᱱᱮ ᱰᱤᱡᱮ ᱮᱱᱮᱡ ᱫᱚ, ᱠᱩᱫᱩ ᱵᱟᱝᱞᱮ ᱮᱞᱟᱣᱮᱫᱼᱟ
ᱚᱱᱟ ᱜᱮ ᱜᱚᱝᱠᱮ ᱱᱟᱯᱟᱭᱚᱜᱼᱟ, ᱠᱟᱨᱚᱱ ᱱᱚᱣᱟ ᱥᱤᱫᱩ ᱠᱟᱹᱱᱩ ᱛᱤᱨᱤᱥᱟ ᱡᱩᱱ ᱫᱚ ᱮᱱᱦᱤᱞᱳᱜ ᱫᱚ ᱚᱱᱟ ᱟᱵᱚ ᱥᱟᱱᱛᱟᱲ ᱠᱚᱣᱟᱜ ᱫᱚ ᱨᱟᱹᱥᱠᱟᱹ ᱟᱱᱟᱜ ᱫᱤᱱ ᱫᱚ ᱵᱟᱝ ᱠᱟᱱᱟ᱾ ᱮᱱᱦᱤᱞᱳᱜ ᱫᱚ ᱟᱵᱚᱨᱮᱱ ᱩᱱᱠᱩ ᱠᱚᱫᱚ ᱵᱟᱝ ᱟᱪᱪᱷᱟ᱾ ᱵᱤᱱ ᱠᱟᱱ ᱛᱟᱵᱚᱱᱟ ᱡᱮᱦᱟᱛᱩ ᱩᱱᱠᱩ ᱟᱵᱚᱨᱮᱱ ᱞᱟᱦᱟᱛᱮ ᱡᱟᱦᱟᱸᱭ ᱵᱤᱨ ᱵᱟᱱᱴᱟ ᱠᱩ ᱩᱱᱠᱩ ᱟᱵᱚ ᱞᱟᱹᱜᱤᱫ ᱢᱟᱱᱮ ᱢᱟᱱᱮ ᱱᱟᱯᱟᱭ ᱛᱮ ᱛᱟᱦᱮᱸᱱ ᱞᱟᱹᱜᱤᱫ ᱛᱮ ᱟᱠᱩ ᱢᱟᱭᱟᱢ ᱠᱩ ᱡᱚᱨᱚ ᱞᱮᱫᱟ ᱮᱱᱞᱳᱜ ᱜᱮ᱾
ᱦᱚᱭ ᱦᱚᱭ ᱦᱚᱭ ᱦᱚᱭ
ᱮᱱᱦᱤᱞᱳᱜ ᱫᱚ ᱚᱱᱟ ᱪᱷᱟᱯᱨᱤ ᱮᱱᱮᱡ ᱥᱮ ᱚᱱᱟ ᱰᱤᱡᱮ ᱠᱚ ᱫᱚ ᱵᱟᱝ ᱜᱮ ᱵᱷᱟᱜᱤᱭᱟ᱾ ᱢᱚᱱᱮ ᱛᱤᱧᱟ ᱚᱱᱟ ᱠᱚ ᱢᱟᱱᱮ ᱠᱟᱢᱤ ᱦᱚᱨᱟ ᱛᱟᱯᱚᱨᱮ ᱩᱱᱠᱤᱱ ᱤᱫᱤ ᱠᱟᱛᱮ ᱚᱱᱟ ᱫᱤᱱ ᱤᱫᱤ ᱠᱟᱛᱮ ᱢᱤᱫ ᱵᱟᱨ ᱢᱟᱱᱮ ᱠᱟ ᱛᱷᱟ ᱠᱚ ᱞᱟᱹᱭ ᱪᱮᱫ ᱠᱤᱱ ᱪᱮᱠᱟ ᱠᱟᱫᱟ ᱵᱟᱹᱠᱤᱱ ᱪᱮᱠᱟᱣ ᱠᱟᱫᱟ ᱚᱱᱟ ᱠᱚᱫᱚ ᱱᱟᱯᱟᱭ
ᱦᱳᱭ ᱱᱟᱯᱟᱭ ᱡᱟᱦᱟᱸᱭ ᱚᱱᱟ ᱠᱚ ᱟᱨ ᱟᱞᱮ ᱚᱸᱰᱮᱞᱮ ᱮᱱᱮᱡ ᱟᱞᱮ ᱥᱮᱨᱮᱧ ᱟᱞᱮ ᱛᱚ ᱩᱱᱠᱤᱱ ᱩᱱᱠᱤᱱ ᱚᱬᱦᱮᱸ ᱞᱮᱠᱟᱱᱟᱜ ᱥᱤᱨᱤᱧ ᱠᱚ ᱥᱤᱨᱤᱧᱟ᱾ ᱩᱱᱠᱤᱱ ᱚᱬᱦᱮᱸ ᱞᱮᱠᱟᱱᱟᱜ ᱮᱱᱮᱡ ᱠᱩ ᱫᱮᱠᱷᱟᱣᱟ ᱠᱚ ᱰᱨᱟᱢᱟ ᱠᱚ ᱠᱚ ᱫᱮᱠᱷᱟᱣᱟ, ᱱᱟᱴᱚᱠ ᱠᱚ ᱠᱚ ᱫᱮᱠᱷᱟᱣᱟ᱾ ᱠᱤᱱᱛᱩ ᱮᱠᱷᱮᱱ ᱫᱚ ᱩᱱᱠᱩ ᱩᱱᱠᱤᱱ ᱥᱤᱫᱟᱹ ᱠᱟᱹᱱᱦᱩ ᱛᱟᱠᱩ ᱯᱷᱩᱞᱳ ᱡᱷᱟᱱᱚ ᱪᱟᱸᱫ ᱵᱷᱟᱭᱨᱳ ᱛᱟᱠᱚᱣᱟᱜ ᱨᱤᱞᱮᱴᱤᱵᱷ ᱦᱟᱸ ᱛᱮᱜᱮ ᱦᱟᱸᱜ ᱠᱚ ᱠᱚᱨᱟᱣ ᱟᱠᱚ᱾
ᱢᱟᱱᱮ ᱚᱱᱟ ᱤᱫᱤ ᱠᱟᱛᱮ ᱨᱮᱦᱚᱸ ᱩᱱᱠᱩᱣᱟᱜ ᱢᱟᱱᱮ ᱟᱭᱢᱟ ᱞᱮᱠᱟᱱ ᱥᱮᱨᱮᱧ ᱦᱚᱸᱛᱚ ᱢᱮᱱᱟᱜᱼᱟ ᱟᱵᱩ
ᱦᱳᱭ ᱦᱳᱭ ᱦᱳᱭ ᱦᱳᱭ ᱦᱳᱭ ᱟᱭᱢᱟᱹ ᱞᱮᱸᱠᱟᱱ ᱥᱮᱨᱤᱧ ᱠᱩ ᱢᱮᱱᱟᱜ-ᱟ, ᱚᱱᱟ ᱠᱚᱜᱮ ᱠᱚ ᱠᱩ ᱥᱤᱨᱤᱧᱟ᱾ ᱟᱫᱚ ᱱᱮᱛᱟᱨ ᱠᱩ ᱡᱩᱜᱽ ᱨᱮᱱ ᱠᱩᱲᱤ ᱠᱚᱲᱟ ᱠᱚᱢᱟ ᱚᱱᱟ ᱠᱚ ᱵᱟᱠᱚ ᱵᱟᱰᱟᱭᱟ ᱥᱮ᱾ ᱟᱫᱚ ᱢᱟᱨᱮ ᱢᱟᱨᱮ ᱟᱹᱰᱤ ᱦᱚᱲ ᱜᱤ ᱦᱟᱲᱟᱢ ᱵᱩᱰᱷᱤ ᱜᱤ ᱠᱚ ᱥᱮᱨᱮᱧᱟ ᱟᱠᱩ ᱚᱱᱟ ᱠᱚᱨᱮ ᱦᱚᱸ᱾
ᱚᱱᱟ ᱜᱮ ᱵᱷᱟᱜᱤᱜᱼᱟ, ᱵᱟᱠᱷᱟᱡ ᱫᱚ ᱢᱟᱹᱱᱮ ᱡᱟᱦᱟᱸᱭ ᱱᱮᱥ ᱱᱤᱭᱟᱹ ᱢᱟᱱᱮ ᱱᱟᱦᱟᱜ ᱡᱮᱱᱟᱨᱮᱥᱚᱱ ᱨᱮᱱ ᱡᱟᱦᱟᱸᱭ ᱠᱚᱹᱲᱟ ᱠᱩᱲᱤ ᱠᱚ ᱩᱱᱠᱩ ᱦᱚᱸ ᱱᱚᱣᱟ ᱨᱮ ᱥᱮᱞᱮᱫ ᱫᱚᱨᱠᱟᱨ ᱢᱟᱱᱮ ᱧᱮᱞ ᱢᱟᱱᱮ ᱥᱮᱬᱟᱭ ᱟᱠ ᱦᱳ ᱟᱨ ᱵᱟᱠᱷᱟᱡ ᱵᱟᱹᱭ ᱵᱟᱹᱭᱛᱮ ᱱᱚᱣᱟ ᱫᱚᱵᱚᱱ ᱟᱫᱽ ᱤᱫᱤᱭᱮᱫᱟ᱾
ᱦᱳᱭ ᱦᱳᱭ ᱢᱚᱦᱚᱨ ᱢᱮᱴᱟᱜ ᱠᱟᱱᱟ ᱱᱟᱦᱟᱜ ᱵᱟᱝᱠᱷᱟᱱ ᱵᱟᱹᱭ ᱵᱟᱹᱭ ᱛᱮ ᱦᱳᱭ᱾
ᱦᱮᱸ
ᱟᱫᱚ ᱚᱱᱟ ᱛᱮᱜᱮ ᱚᱱᱟ ᱪᱮᱠᱟ ᱟᱞᱮ ᱥᱮᱫ ᱫᱚ ᱚᱸ ᱱᱤᱛᱚᱜ ᱦᱟᱸᱜ ᱯᱨᱳᱜᱨᱟᱢ ᱨᱮ ᱦᱳᱭᱳᱜᱼᱟ ᱥᱮ ᱢᱟᱨᱮ ᱢᱟᱨᱮ ᱦᱚᱲ ᱦᱟᱲᱟᱢ ᱦᱟᱲᱟᱢ ᱵᱩᱰᱷᱤ ᱵᱩᱰᱷᱤ ᱧᱚᱜ ᱚᱱᱠᱟᱱ ᱠᱚᱜᱮ ᱦᱟᱸᱜ ᱠᱚ ᱱᱮᱶᱛᱟ ᱠᱚᱣᱟ ᱠᱚ ᱡᱮ ᱯᱨᱳᱜᱨᱟᱢ ᱨᱮ ᱟᱯᱮ ᱪᱟᱞᱟᱣ ᱞᱟᱹᱜᱤᱫ ᱜᱟᱯᱟᱞ ᱢᱟᱨᱟᱣ ᱠᱩ ᱫᱚᱦᱚᱭ ᱞᱟᱹᱜᱤᱫ ᱟᱭ ᱟᱯ ᱯᱮ ᱠᱚ ᱡᱩᱫᱤ ᱟᱞᱮ ᱠᱟᱹᱴᱤᱡ ᱦᱚᱲ ᱵᱟᱯᱮ ᱥᱮᱬᱟᱣ ᱟᱞᱮᱭᱟ ᱥᱮ, ᱟᱫᱚ ᱟᱞᱮ ᱠᱚᱫᱚ ᱦᱟᱸᱜ ᱚᱠᱟ ᱠᱚᱨᱮ ᱠᱷᱚᱱᱰᱮ ᱪᱮᱫᱟ ᱦᱳᱭ ᱥᱮ?
ᱦᱩᱸ ᱦᱩᱸ ᱵᱟᱝ ᱵᱟᱠᱚ ᱥᱮᱬᱟ ᱟᱵᱚᱱ ᱠᱷᱟᱱ ᱫᱚ ᱵᱟᱹᱭ ᱵᱟᱹᱭ ᱛᱮ ᱱᱚᱣᱟ ᱫᱚ ᱟᱫᱽ ᱪᱟᱞᱟᱜ-ᱟ ᱛᱮ ᱦᱮᱸ, ᱟᱨ ᱜᱚᱝᱠᱮ ᱟᱯᱮ ᱥᱮᱫ ᱫᱚ ᱪᱮᱫ ᱠᱚ ᱯᱚᱨᱚᱵᱽ ᱠᱚ ᱦᱩᱭᱩᱜ ᱜᱮᱭᱟ?
ᱟᱞᱮ ᱥᱮᱫ ᱫᱚ ᱯᱚᱨᱚᱵᱽ ᱠᱩ ᱦᱩᱭᱩᱜ ᱜᱮᱭᱟ᱾ ᱵᱟᱦᱟ ᱦᱩᱭᱩᱜ-ᱟ, ᱥᱚᱦᱚᱨᱟᱭ ᱦᱩᱭᱩᱜ-ᱟ᱾ ᱤᱱᱟᱹ ᱛᱟᱭᱱᱚᱢ ᱫᱟᱸᱥᱟᱭ ᱯᱚᱨᱚᱵᱽ ᱦᱩᱭᱩᱜ ᱜᱮᱭᱟ᱾ ᱤᱱᱟᱹ ᱠᱟᱛᱮᱜ ᱢᱟ ᱚᱢᱵᱷᱚᱯ ᱯᱚᱨᱚᱵ ᱵᱩᱱ ᱢᱮᱱ ᱞᱮᱠᱷᱟᱡ ᱫᱚ ᱤᱱᱟᱹ ᱠᱚᱜᱮ ᱦᱩᱭᱩᱜ-ᱟ᱾ ᱟᱨ ᱯᱨᱳᱜᱨᱟᱢ ᱠᱩ ᱢᱮᱱ ᱞᱮᱠᱷᱟᱱ ᱫᱚ ᱦᱟᱸᱜ ᱟᱸ ᱰᱷᱮᱨ ᱜᱮ ᱯᱨᱳᱜᱨᱟᱢ ᱠᱚᱫᱚ ᱦᱩᱭᱩᱜ ᱜᱮᱭᱟ᱾ ᱠᱮ ᱚᱱᱟ ᱥᱤᱫᱩ ᱠᱟᱹᱱᱦᱩ ᱦᱩᱞ ᱢᱟᱦᱟᱸ ᱦᱩᱭᱩᱜ ᱜᱮᱭᱟ᱾ ᱵᱟᱹᱭᱥᱟᱹᱠᱷ ᱠᱩᱱᱟᱹᱢᱤ ᱨᱚᱜᱷᱩᱱᱟᱛ ᱯᱚᱱᱰᱤᱛ ᱨᱚᱜᱷᱩᱱᱟᱛᱷ ᱢᱩᱨᱢᱩᱣᱟᱜ ᱡᱚᱱᱚᱢ ᱢᱟᱦᱟ
ᱦᱩᱸ
ᱡᱚᱱᱚᱢ ᱢᱟᱦᱟ ᱚᱱᱟ ᱠᱚᱦᱚᱸ ᱦᱩᱭᱩᱜ ᱜᱮᱭᱟ᱾ ᱚᱱᱟ ᱠᱚ ᱯᱨᱳᱜᱨᱟᱢ ᱞᱮ ᱢᱟᱱᱟᱣ ᱜᱮᱭᱟ᱾ ᱟᱨ ᱦᱚᱸ ᱟᱹᱭ ᱚᱱᱮ ᱥᱚᱨᱚᱦᱟᱭ ᱟᱛᱟᱝ ᱫᱟᱨᱟᱢ ᱦᱩᱭᱩᱜ ᱜᱮᱭᱟ ᱯᱨᱳᱜᱨᱟᱢ᱾ ᱥᱚᱨᱚᱦᱟᱭ ᱵᱤᱫᱟᱹ ᱦᱩᱭᱩᱜ ᱜᱮᱭᱟ ᱯᱚᱨᱚᱵᱽ ᱜᱨᱟᱢ ᱟᱨ ᱦᱚᱸ ᱵᱟᱦᱟ ᱟᱛᱟᱝ ᱫᱟᱨᱟᱢ ᱦᱚᱸ ᱦᱩᱭᱩᱜ ᱜᱮᱭᱟ ᱵᱟᱦᱟ ᱵᱤᱫᱟᱹ ᱦᱚᱸ ᱦᱩᱭᱩᱜ ᱜᱮᱭᱟ, ᱚᱱᱟ ᱠᱚᱨᱮ ᱯᱨᱳᱜᱨᱟᱢ ᱠᱚ ᱦᱩᱭᱩᱜ ᱜᱮᱭᱟ᱾
ᱢᱟ ᱜᱚᱝᱠᱮ ᱟᱵᱮᱱ ᱫᱚ ᱱᱚᱣᱟ ᱟᱵᱚᱣᱟ ᱥᱟᱱᱛᱟᱲ ᱞᱟ ᱫᱟᱬᱟᱱ ᱴᱷᱟᱶ ᱠᱚ ᱟᱹᱰᱤ ᱜᱟᱱ ᱢᱮᱱᱟᱼᱜ ᱠᱟᱫᱟᱹ ᱡᱮᱹᱢᱚᱱ ᱦᱟᱱᱟᱹ ᱞᱩᱜᱩᱼᱵᱩᱨᱩ ᱦᱩᱭᱮᱱ ᱚᱡᱳᱫᱽᱫᱷᱟ ᱦᱩᱭᱮᱱ ᱚᱱᱹᱛᱮ ᱤᱭᱟᱹ ᱚᱱᱹᱛᱮ ᱥᱤᱞᱫᱟᱹ ᱯᱟᱛᱟ ᱦᱩᱭᱩᱜᱹ ᱚᱱᱟᱹ ᱠᱚᱫᱚᱹ ᱵᱮᱱ ᱪᱟᱞᱟᱼᱣ ᱵᱟᱲᱟ ᱟᱠᱟᱱᱟ ᱥᱮ ᱵᱟᱵᱮᱱ ᱪᱟᱞᱟᱼᱣ ᱵᱟᱲᱟ
ᱦᱮ ᱜᱚᱝᱠᱮ ᱟᱹᱞᱤᱧ ᱫᱚ ᱚᱠ ᱨᱮᱦᱚᱸ ᱵᱟᱹᱞᱤᱧ ᱥᱮᱞᱮᱫ ᱟᱠᱟᱱᱟ ᱢᱤᱫ ᱫᱚᱢ ᱜᱟᱱ ᱦᱚᱸ ᱵᱟᱹᱞᱤᱧ ᱪᱟᱞᱟᱼᱣ ᱵᱟᱲᱟ ᱟᱠᱟᱱ᱾ ᱟᱵᱮᱱ ᱵᱮᱱ ᱥᱮᱱ ᱵᱟᱲᱟ ᱠᱟᱱᱟ ᱦᱮᱸᱥᱮ?
ᱦᱮᱸ ᱪᱟᱞᱟᱼᱣ ᱫᱚ ᱞᱤᱧ ᱪᱟᱞᱟᱼᱣ ᱵᱟᱲᱟ ᱠᱟᱱ ᱜᱮᱭᱟ ᱟᱫᱚ ᱚᱱᱟ ᱥᱩᱨ ᱨᱮ ᱚᱱᱟ ᱠᱚᱨᱮ ᱪᱟᱞᱟᱣ ᱫᱚ ᱵᱷᱟᱜᱤ ᱜᱮᱭᱟ ᱠᱟᱨᱚᱱ ᱟᱵᱚ ᱥᱟᱱᱛᱟᱲ ᱥᱚᱢᱟᱡᱽ ᱨᱮᱱᱟᱜ ᱡᱟᱦᱟᱸ ᱛᱤᱱᱟᱹᱜ ᱢᱟᱱᱮ ᱡᱤᱱᱤᱥ ᱠᱚ ᱢᱮᱱᱟᱜ ᱠᱟᱫᱟ ᱚᱱᱟ ᱠᱚ ᱱᱮᱛᱟᱨᱹ ᱫᱚ ᱵᱚᱱ ᱟᱫ ᱤᱫᱤᱭ ᱫᱟᱥᱮ ᱚᱱᱟ ᱠᱚ ᱚᱸᱰᱮ ᱥᱟᱵ ᱨᱟᱠᱟᱵ ᱠᱟᱫᱟ ᱠᱚ ᱚᱱᱟ
ᱟᱪᱷᱟ ᱪᱷᱟ ᱦᱳᱭ ᱦᱳᱭ ᱦᱳᱭ ᱵᱷᱟᱜᱤ ᱜᱮᱤ ᱚᱸᱰᱮ ᱜᱮᱤ ᱚᱸᱰᱮ ᱜᱮᱤ ᱦᱩᱭᱩᱜ ᱠᱟᱱᱟ ᱟᱵᱚ ᱥᱟᱱᱛᱟᱲ ᱥᱚᱢᱟᱡᱽ ᱚᱠᱟᱴᱟᱜ ᱠᱚ ᱦᱤᱲᱤᱧ ᱟᱠᱟᱫ ᱠᱚ ᱟᱫᱚᱜ ᱠᱟᱱ ᱵᱚᱥᱛᱩ ᱠᱚ ᱫᱚᱦᱚ ᱨᱟᱠᱟᱵ ᱟᱹᱜᱩ ᱠᱟᱜᱼᱟ ᱦᱳᱭ ᱥᱮ,
ᱦᱚᱸ ᱦᱚᱸ ᱦᱚᱸ᱾
ᱦᱳᱭ ᱦᱳᱭ ᱛᱚᱵᱮ ᱢᱟ ᱟᱹᱰᱤ ᱢᱚᱡᱽ ᱠᱟᱛᱷᱟ ᱚᱸᱰᱮᱱ ᱱᱟᱹᱨᱜᱤ ᱥᱮᱱᱚᱜ ᱡᱚᱲᱟᱜᱼᱟ ᱥᱚᱢᱚᱭ ᱧᱟᱢ ᱠᱟᱛᱮᱫ ᱟᱹᱞᱤᱧ ᱦᱚᱸ ᱢᱮᱱᱮᱜ ᱟᱞᱤᱧ ᱠᱤ ᱚ ᱛᱤᱱ ᱡᱚᱠᱷᱟᱱ ᱯᱨᱳᱜᱨᱟᱢ ᱠᱚ ᱦᱩᱭᱩᱜ ᱠᱟᱱᱟ ᱞᱩᱜᱩ ᱵᱩᱨᱩ ᱠᱚᱢ ᱢᱤᱫ ᱫᱚᱢ ᱜᱟᱱ ᱨᱮᱦᱚᱸ ᱥᱮᱱᱚᱜ ᱦᱩᱭᱩᱜ ᱡᱟᱹᱨᱩᱲᱟ᱾
ᱦᱮᱸ ᱦᱮᱸ ᱚᱱᱟ ᱠᱚᱨᱮ ᱫᱚ ᱮᱠᱟᱞᱛᱮ ᱪᱟᱞᱟᱜ ᱞᱟᱹᱠᱛᱤ ᱠᱟᱱᱟ ᱚᱱᱟ ᱠᱚ ᱫᱚ ᱟᱹᱰᱤ ᱟᱵᱚ ᱥᱟᱱᱛᱟᱲ ᱠᱚᱣᱟᱜ ᱡᱤᱱᱤ ᱤᱭᱟᱹ ᱠᱚᱫᱚ ᱟᱹᱰᱤ ᱫᱟᱢᱟᱱ
ᱦᱳᱭ ᱦᱳᱭ ᱫᱟᱢᱟᱱ ᱤᱭᱟᱹ ᱠᱟᱱᱟ ᱫᱟᱢᱟᱱ ᱡᱤᱱᱤᱥ ᱢᱮᱱᱟᱜ-ᱟ ᱟᱨ ᱟᱵᱩ ᱧᱮᱞ ᱪᱟᱞᱟᱣ ᱠᱟᱛᱮ ᱦᱚᱸ ᱚᱸᱰᱮ ᱮᱴᱮᱱᱚᱜ ᱦᱚᱸ ᱫᱚᱨᱠᱟᱨ ᱟᱵᱚ ᱧᱟᱯᱟᱢ ᱠᱚ ᱫᱚᱨᱠᱟᱨ ᱡᱚᱛᱚ ᱦᱚᱲ ᱥᱟᱶ ᱛᱮ ᱧᱟᱯᱟᱢᱚᱜ-ᱟ ᱟᱨ ᱟᱭᱢᱟ ᱞᱮᱠᱟᱱ ᱵᱚᱥᱛᱩ ᱟᱵᱚ ᱦᱚᱲᱟᱜ ᱥᱟᱯᱟᱵ-ᱟᱜ ᱠᱩ ᱟᱹᱠᱷᱨᱤᱧ ᱮᱭᱟ ᱟᱠᱚ ᱦᱳᱭ ᱥᱮ ᱚᱸᱰᱮ,
ᱦᱮᱸ ᱦᱮᱸ ᱚᱸᱰᱮ ᱠᱚ ᱥᱟᱵ ᱨᱟᱠᱟᱵ ᱠᱟᱫᱟ ᱱᱤᱛ ᱦᱩᱸᱻ ᱟᱫᱚ ᱜᱚᱝᱠᱮ ᱟᱯᱮ ᱥᱮᱫ ᱫᱚ ᱪᱟᱥ-ᱵᱟᱥ ᱠᱚ ᱪᱮᱫᱞᱮᱠᱟ ᱦᱩᱭᱩᱜ ᱜᱮᱭᱟ?
ᱟᱞᱮ ᱥᱮᱫ ᱫᱚ ᱪᱟᱥ-ᱵᱟᱥ ᱠᱚᱫᱚ ᱫᱚᱢᱮ ᱠᱚ ᱪᱟᱥᱼᱵᱟᱥ ᱟᱠᱚ ᱟᱫᱚ ᱵᱚᱪᱷᱚᱨ ᱨᱮ ᱦᱳᱲᱳ ᱠᱚᱫᱚ ᱱᱟᱦᱟᱸᱜ ᱢᱤᱫ ᱫᱚᱢ ᱜᱮᱠᱚ ᱪᱟᱥᱮᱜ-ᱟ ᱟᱨ ᱟᱞᱮ ᱥᱮᱫ ᱫᱚ ᱚᱱᱠᱟ ᱠᱚ ᱪᱟᱥᱟ ᱚ ᱛᱩᱲᱤ ᱠᱚ ᱛᱤᱞᱢᱤᱧ ᱠᱩᱸ ᱥᱩᱨᱵᱩᱡᱟ ᱠᱚ ᱟᱨ ᱨᱟᱦᱤᱲ ᱨᱟᱢᱲᱟ ᱦᱚᱲᱮᱫ ᱫᱟᱹᱞ ᱢᱚᱥᱨᱤ ᱫᱟᱹᱞ ᱚᱱᱟ ᱠᱚᱦᱚᱸ ᱠᱚ ᱪᱟᱥ ᱜᱮᱭᱟ ᱠᱚ ᱟᱨᱦᱚᱸ ᱡᱟᱹᱥᱛᱤ ᱦᱚᱸᱠᱚ ᱪᱟᱥ ᱜᱮᱭᱟ ᱠᱚ ᱯᱟᱴ ᱠᱩ ᱯᱟᱴ ᱠᱩ ᱪᱟᱥᱮᱫ-ᱟ ᱠᱚ ᱟᱨ ᱚᱱᱮ ᱪᱟ ᱠᱩ ᱵᱟᱜᱟᱱᱮᱫ-ᱟ ᱠᱩ ᱥᱮ ᱚᱱᱟ ᱫᱚᱢᱮ ᱯᱟᱭᱥᱟ ᱦᱩᱭᱩᱜ ᱠᱟᱱᱟ, ᱦᱳᱭ᱾
ᱚᱱᱟ ᱠᱚ ᱪᱟᱥᱮᱫ-ᱟ ᱠᱚ ᱟᱨ ᱠᱟᱹᱢᱤ ᱠᱚᱦᱚᱸ ᱚᱱᱠᱟᱜᱮ ᱧᱟᱢᱚᱜ ᱜᱮᱭᱟ ᱢᱚᱡᱩᱨᱤ ᱠᱚᱦᱚᱸ ᱧᱟᱢᱚᱜ ᱵᱟᱲᱟᱜ ᱜᱮᱭᱟ ᱟᱨ ᱚ ᱟᱵᱚ ᱥᱟᱱᱛᱟᱲ ᱥᱚᱢᱟᱡᱽ ᱦᱚᱯᱚᱱ ᱢᱟᱥᱮ ᱰᱷᱮᱨ ᱰᱷᱮᱨ ᱡᱟᱜᱟ ᱢᱮᱱᱟᱜ ᱛᱟᱠᱚᱣᱟ ᱛᱚ ᱚᱱᱟᱛᱮ ᱡᱟᱦᱟᱸ ᱥᱮᱫ ᱫᱚ ᱡᱟᱹᱥᱛᱤ ᱫᱚ ᱠᱟᱹᱢᱤ ᱠᱚᱫᱚ ᱵᱟᱠᱚ ᱪᱟᱞᱟᱜ ᱜᱮᱭᱟ ᱠᱚ,
ᱠᱮ ᱟᱫᱚ ᱟᱯᱮ ᱱᱚᱣᱟ ᱯᱚᱨᱚᱵᱽ ᱯᱟᱨᱤ ᱠᱚᱨᱮ ᱫᱚ ᱢᱟᱱᱮ ᱥᱚᱨᱦᱟᱭ ᱠᱚᱨᱮ ᱫᱚ ᱪᱮᱫ ᱯᱮ ᱯᱤᱴᱷᱟᱹ ᱵᱟᱲᱟᱭ ᱜᱮᱭᱟ ᱪᱮᱫ ᱞᱮᱠᱟᱱᱟᱜ?
ᱦᱳᱭ ᱟᱞᱮ ᱠᱚᱫᱚᱞᱮ ᱯᱤᱴᱷᱟᱹᱭ ᱜᱮᱭᱟ ᱢᱟᱱᱮ ᱟᱞᱮ ᱥᱩᱠᱨᱤ ᱠᱩᱠᱩ ᱞᱮᱴᱚᱭ ᱜᱮᱭᱟ ᱠᱚ ᱥᱮ
ᱟᱨ ᱥᱤᱢ ᱥᱟᱶ ᱛᱮᱦᱚᱸ ᱠᱚ ᱯᱤᱴᱷᱟᱹᱭ ᱜᱮᱭᱟ ᱥᱤᱢ ᱦᱚᱸᱠᱚ ᱥᱚᱲᱮ ᱠᱚᱜᱮᱭᱟ, ᱚᱱᱟ ᱠᱚ ᱜᱮᱞᱮ ᱯᱤᱴᱷᱟᱹᱭᱟ ᱟᱨ ᱡᱚᱢᱼᱧᱩ ᱠᱚᱫᱚ ᱚᱝᱠᱟ ᱟ ᱱᱤᱡᱮᱨᱟᱜ ᱤᱪᱪᱷᱟ ᱞᱮᱠᱟ ᱠᱟᱱᱟ ᱵᱩᱠᱤ ᱟ ᱚᱠᱚᱭ ᱠᱚᱪᱚᱝ ᱫᱚ ᱥᱟᱸᱜᱮ ᱯᱚᱨᱤᱭᱟᱞ ᱢᱮᱱᱟᱜ ᱠᱚᱣᱟ ᱚᱸᱰᱮ ᱫᱚ ᱥᱩᱠᱨᱤ ᱠᱩ ᱜᱚᱡ ᱠᱚᱣᱟ ᱚᱠᱟ ᱴᱷᱮᱡ ᱫᱚ ᱠᱟᱹᱴᱤᱡ ᱧᱚᱜ ᱜᱮᱭᱟ ᱠᱚ ᱚᱸᱰᱮ ᱫᱚ ᱢᱮᱨᱚᱢ ᱠᱚ ᱜᱚᱡ ᱠᱚᱣᱟ ᱟᱫᱚᱢ ᱠᱚᱫᱚᱢ ᱠᱚᱫᱚ ᱥᱤᱢ ᱛᱮᱦᱚᱸ ᱠᱚ ᱤᱭᱟᱹ ᱥᱚᱨᱚᱦᱟᱭᱚᱜ-ᱟ ᱠᱚ᱾
ᱟᱯᱮ ᱠᱚᱫᱚ ᱪᱮᱫ ᱠᱚᱯᱮ ᱯᱤᱴᱷᱟᱹᱭ ᱜᱮᱭᱟ᱾
ᱟᱞᱮ ᱦᱚᱸ ᱚᱱᱠᱟ ᱞᱮᱜᱮ ᱢᱟᱱᱮ ᱡᱟᱦᱟᱸᱭ᱾ ᱡᱟᱦᱟᱸᱭ ᱡᱟᱦᱟᱸᱴᱟᱜ-ᱮ ᱠᱩᱥᱤᱭᱟᱜ-ᱟ, ᱚᱱᱠᱟ ᱱᱟᱜ ᱜᱮ ᱡᱟᱦᱟᱸᱭ ᱫᱚ ᱥᱩᱠᱨᱤᱭ ᱠᱩᱥᱤᱭᱟᱜ-ᱟ᱾ ᱥᱤᱢᱮ ᱠᱩᱥᱤᱭᱟᱜ-ᱟ ᱚᱱᱠᱟᱜᱮ ᱞᱮᱴᱚ ᱵᱟᱲᱟ ᱠᱚ᱾ ᱯᱤᱴᱷᱟᱹ ᱵᱟᱲᱟ ᱠᱚ ᱦᱩᱭᱩᱜ ᱜᱮᱭᱟ ᱟᱫᱚ᱾ ᱟᱯᱮ ᱫᱚ ᱟᱫᱚ ᱥᱚᱨᱦᱟᱭ ᱫᱚ ᱚᱠᱟᱴᱟᱜ ᱪᱟᱸᱫᱚ ᱨᱮ ᱯᱮ ᱢᱟᱱᱟᱣ ᱜᱮᱭᱟ᱾
ᱟᱞᱮ ᱫᱚ ᱯᱩᱥ ᱵᱟᱝ ᱵᱟᱝ ᱟᱞᱮ ᱫᱚ ᱯᱩᱥ ᱪᱟᱸᱫᱳ ᱞᱟᱥ ᱞᱟᱥ ᱞᱮ ᱢᱟᱱᱟᱣᱮᱫ-ᱟ᱾ ᱢᱟᱜᱽ ᱪᱟᱸᱫᱚ ᱯᱨᱚᱛᱷᱚᱢ ᱦᱟᱯᱛᱟ ᱢᱟᱜᱽ ᱪᱟᱸᱫᱩ ᱯᱨᱚᱛᱚᱢ ᱦᱟᱯᱛᱟ ᱞᱮ ᱢᱟᱱᱟᱣᱭᱟ ᱟᱫᱚ ᱥᱟᱠᱨᱟᱛ ᱫᱚ ᱜᱚᱝᱠᱮ ᱛᱤᱱ ᱥᱚᱢᱚᱭ ᱯᱮ ᱥᱟᱠᱨᱟᱛᱚᱜ-ᱟ ᱟᱯᱮ ᱫᱚ᱾
ᱟᱞᱮᱭᱟᱜ ᱥᱟᱠᱨᱟᱛ ᱫᱚ ᱚᱱᱮ ᱯᱩᱥ ᱵᱚᱸᱜᱟ ᱢᱩᱪᱟᱹᱫ ᱥᱮᱫ ᱢᱩᱪᱟᱹᱫ ᱨᱮ᱾
ᱯᱩᱥ ᱵᱚᱸᱜᱟ ᱢᱩᱪᱟᱹᱫ ᱨᱮ
ᱦᱚᱭ ᱚᱱᱟ ᱥᱟᱶ ᱛᱮᱜᱮ ᱟᱞᱮ ᱦᱚᱸᱞᱮ ᱤᱭᱟᱹᱜᱼᱟ ᱢᱟᱱᱮ ᱥᱚᱨᱦᱟᱭᱚᱜᱼᱟ ᱞᱮ᱾ ᱚᱱᱟ ᱯᱳᱥ ᱢᱩᱪᱟᱹᱫ ᱥᱮᱜ ᱦᱮ ᱟᱫᱚ ᱢᱟᱜᱽ ᱵᱚᱸᱜᱟ ᱯᱟᱲᱟᱣ ᱞᱮᱱᱠᱟᱱ ᱜᱮ ᱟᱨᱚ ᱦᱟᱱᱟ ᱤᱭᱟᱹ᱾ ᱢᱟᱜᱽ ᱥᱤᱢ ᱚᱱᱟ ᱫᱚ ᱟᱵᱚ ᱥᱟᱱᱛᱟᱲ ᱠᱚᱣᱟᱜ ᱯᱳᱭᱞᱳ ᱯᱚᱨᱚᱵᱽ ᱥᱮ᱾
ᱦᱳᱭ ᱦᱳᱭ
ᱦᱩᱸ ᱴᱷᱤᱠ
ᱟᱫᱚ ᱜᱚᱝᱠᱮ ᱡᱚᱢ ᱧᱩ ᱫᱚ ᱪᱮᱫ ᱠᱚᱵᱮᱱ ᱠᱩᱥᱤᱭᱟᱜ ᱜᱮᱭᱟ ᱵᱮᱥᱤ᱾
ᱟᱹᱞᱤᱧ ᱫᱚ ᱡᱚᱢᱧᱩ ᱠᱚᱫᱚ ᱦᱟᱸᱜ᱾ ᱫᱟᱠᱟ ᱩᱛᱩ ᱵᱚᱱ ᱢᱮᱱ ᱞᱮᱠᱷᱟᱱ ᱫᱚ᱾ ᱟᱹᱞᱤᱧ ᱫᱚ ᱵᱷᱚᱜᱽ ᱪᱟᱣᱞᱤ ᱫᱟᱠᱟ ᱟᱨ ᱢᱮᱨᱚᱢ ᱡᱤᱞ ᱩᱛᱩ ᱢᱮᱨᱚᱢ᱾ ᱡᱤᱞ ᱩᱛᱩ ᱥᱟᱶᱛᱮ ᱠᱚᱰᱦᱟ
ᱦᱚᱸ ᱟᱹᱞᱤᱧ ᱫᱚ ᱵᱮᱥᱤ ᱞᱤᱧ ᱠᱩᱥᱤᱭᱟᱜ ᱜᱮᱭᱟ ᱥᱤᱛᱩᱝ ᱫᱤᱱ ᱠᱚᱫᱚ ᱫᱟᱜ ᱢᱟᱹᱰᱤ ᱫᱟᱠᱟ ᱟᱨ ᱟᱲᱟᱜ ᱛᱤᱠᱤ ᱫᱟ ᱟᱹᱰᱤ ᱟᱹᱰᱤ ᱱᱟᱯᱟᱭ ᱵᱩᱡᱷᱟᱹᱜᱼᱟ ᱱᱚᱣᱟ ᱥᱤᱛᱩᱝ ᱫᱤᱱ ᱡᱚᱢ ᱫᱚ ᱢᱚᱱᱮ ᱡᱤᱣᱤ ᱠᱚ ᱡᱤᱭᱟᱹᱲ ᱜᱮ ᱟᱹᱭᱠᱟᱹᱜᱼᱟ᱾
ᱦᱳᱭ ᱦᱳᱭ ᱡᱤᱭᱟᱹᱲ ᱜᱮ ᱟᱹᱭᱠᱟᱹᱜᱼᱟ ᱦᱳᱭ᱾ ᱦᱳᱭ ᱟᱹᱞᱤᱧ ᱦᱚᱸ ᱵᱚᱞᱮ ᱚᱱᱟ ᱫᱚ ᱟᱹᱞᱤᱧ ᱫᱟᱠᱟ ᱩᱛᱩ ᱫᱚ ᱱᱚᱨᱢᱟᱞ ᱞᱤᱧ ᱢᱮᱱ ᱠᱮᱫ ᱟᱞᱤᱧ ᱮᱢᱚᱱ ᱫᱤᱱ ᱥᱮ ᱢᱚᱸᱡᱽ ᱫᱤᱱ ᱨᱮ ᱠᱤᱱᱛᱩ ᱥᱤᱛᱩᱝ ᱫᱤᱱ ᱞᱟᱹᱜᱤᱫ᱾ ᱫᱚ ᱦᱟᱸᱜ ᱫᱟᱜ ᱢᱟᱹᱰᱤ ᱫᱟᱠᱟ ᱠᱟᱛᱮ ᱟᱢᱲᱟ ᱩᱛᱩ ᱨᱟᱥᱮ ᱚᱱᱟ ᱠᱚᱫᱚ ᱦᱟᱸᱜ ᱫᱚᱢᱮ ᱢᱤᱞᱟᱹᱚᱜᱼᱟ ᱥᱮᱼᱼ
ᱦᱮᱸ ᱟᱫᱚ ᱚᱱᱟ ᱠᱚ ᱡᱚᱡᱚᱢ ᱫᱚ ᱵᱷᱟᱜᱤ ᱜᱮᱭᱟ, ᱡᱮᱢᱚᱱ ᱟᱲᱟᱜ ᱛᱮᱠᱮ ᱠᱚ ᱚᱱᱟ ᱵᱤᱨ ᱵᱩᱨᱩ ᱠᱚᱨᱮᱱᱟᱜ ᱥᱤᱫ ᱠᱟᱛᱮ ᱠᱚ ᱚᱱᱟ᱾ ᱠᱚᱨᱮ ᱫᱚ ᱥᱟᱨ ᱠᱚ ᱵᱟᱝ ᱛᱟᱦᱮᱱᱟ ᱟᱫᱚ ᱞᱟᱦᱟ ᱛᱮᱱᱟᱜ ᱡᱚᱢ, ᱱᱮᱛᱟᱨ ᱡᱟᱵᱚᱱ ᱡᱚᱢ ᱧᱩᱭᱮᱫᱟ ᱚᱱᱟ ᱫᱚ ᱦᱩᱭᱩᱜ ᱠᱚᱱᱟ ᱥᱟᱨ ᱛᱮ ᱯᱮᱨᱮᱡ ᱟᱠᱟᱱᱟ ᱨᱳᱜᱽ ᱟᱡᱟᱨ ᱠᱚ ᱵᱟᱹᱲᱛᱤᱜ ᱠᱟᱱᱟ᱾
ᱦᱳᱭ ᱦᱳᱭ
ᱞᱟᱦᱟᱛᱮ ᱱᱩᱠᱩ ᱦᱚᱲ ᱫᱚ ᱟᱵᱚᱨᱮᱱ ᱡᱟᱦᱟᱸᱭ ᱦᱟᱯᱲᱟᱢ ᱠᱩ᱾ ᱢᱟᱱᱮ ᱪᱟᱞᱟᱣ ᱠᱟᱱᱟ ᱠᱚ ᱫᱟᱱᱟᱝ ᱠᱟᱱᱟ ᱠᱚ ᱩᱱᱠᱩ ᱫᱚ ᱟᱹᱰᱤᱫᱤᱱ ᱠᱟᱛᱮᱫ ᱠᱚ ᱦᱮᱸ ᱟᱹᱰᱤ ᱫᱤᱱ᱾ ᱛᱚ ᱛᱟᱦᱮᱸ ᱠᱟᱱᱟ ᱚᱱᱟ ᱡᱚᱢ ᱠᱟᱛᱮ ᱜᱮ, ᱟᱫᱚ ᱱᱤᱛᱚᱜ ᱫᱚ ᱟᱵᱚ ᱫᱚ ᱩᱱᱫᱤᱱ ᱵᱚᱱ ᱛᱟᱦᱮᱸ ᱫᱟᱲᱮᱭᱟᱜᱼᱟ᱾ ᱥᱮ ᱵᱟᱝ ᱠᱳᱱᱳ ᱵᱟᱹᱱᱩᱜᱼᱟ
ᱦᱳᱭ ᱦᱳᱭ ᱜᱚᱢᱠᱮ ᱥᱮᱫᱟᱭ ᱦᱚᱲ ᱠᱚ ᱞᱟᱹᱭᱮᱫᱼᱟ ᱠᱤ ᱡᱟᱰᱜᱮ ᱛᱤᱠᱤ ᱠᱟᱵᱩ ᱛᱤᱸᱠᱤᱱ ᱥᱟᱝ ᱵᱮᱝᱜᱚᱞ ᱞᱟ ᱡᱚᱢ ᱠᱟᱛᱮ ᱠᱚ ᱛᱟᱦᱮᱸᱭᱟᱱᱟᱠᱚ ᱦᱳᱭ ᱥᱮ
ᱦᱮᱸ ᱦᱮᱸ ᱢᱟᱱᱮ ᱵᱤᱱᱟᱹ ᱵᱤᱱᱟᱹ ᱥᱟᱥᱟᱝ ᱢᱚᱥᱞᱟ ᱟᱛᱮ᱾ ᱮᱠᱷᱮᱱ ᱛᱤᱠᱤ ᱠᱟᱛᱮ ᱠᱚ ᱡᱚᱢᱠᱟᱫᱟ ᱦᱳᱭ ᱛᱤᱠᱤ ᱠᱟᱛᱮ᱾
ᱦᱳᱭ ᱟᱨ ᱱᱮᱛᱟᱨ ᱢᱟ ᱟᱵᱚ ᱦᱚᱸ ᱟᱵᱚ ᱱᱤᱛᱚᱜ ᱢᱚᱰᱟᱨᱱ᱾ ᱡᱩᱜᱨᱮᱱ ᱦᱚᱲ ᱢᱟ ᱢᱤᱫ ᱴᱟᱝ ᱢᱚᱥᱞᱟ ᱵᱟᱝ ᱛᱟᱦᱮᱱ ᱠᱷᱟᱱ ᱩᱱᱤ ᱵᱟᱭ ᱩᱛᱩᱭᱟ ᱟᱨ ᱵᱟᱝ ᱥᱤᱵᱤᱞᱮᱭᱟ ᱦᱳᱭ᱾ ᱥᱮ ᱦᱚᱭ ᱟᱨ ᱥᱮᱫᱟᱭ ᱨᱮᱱ ᱚᱱᱟ ᱛᱮᱜᱮ ᱥᱮᱫᱟᱭ ᱨᱮᱱ ᱦᱚᱲ ᱫᱚ ᱦᱟ ᱥᱯᱟᱛᱟᱞ ᱛᱟᱞ ᱰᱚᱠᱴᱚᱨ ᱴᱷᱮᱱ ᱫᱚ ᱵᱟᱠᱚ ᱥᱮᱱᱚᱜ ᱠᱟᱱ ᱛᱟᱦᱮᱱᱟ ᱟᱠᱩᱜᱮ ᱵᱤᱨ ᱵᱩᱨᱩ ᱠᱚ ᱵᱚᱞᱚᱜᱼᱟ ᱨᱮᱦᱮᱫ ᱨᱮᱭᱟᱜ ᱨᱟᱱ ᱠᱚ ᱠᱚᱴᱮᱡᱟᱠᱚ ᱟᱨ ᱚᱱᱟ ᱠᱚ ᱞᱟᱜᱟᱣᱟ ᱚᱠᱚᱭ ᱠᱚᱪᱚᱝ ᱠᱚ ᱧᱩᱭᱟ ᱦᱳᱭ ᱥᱮ
ᱦᱮᱸ ᱞᱟᱦᱟ ᱛᱮᱫᱚ ᱚᱱᱟ ᱨᱮᱦᱮᱫ ᱨᱟᱱ ᱠᱚᱜᱮ ᱠᱚ ᱢᱟᱱᱮ ᱨᱟᱱᱚᱜ ᱠᱟᱱ ᱛᱟᱦᱮᱱᱟ ᱱᱮᱛᱟᱨ ᱫᱚ ᱱᱚᱝᱠᱟ ᱠᱟᱱᱟ ᱵᱟᱲᱟᱭ ᱠᱷᱟᱡ ᱫᱚᱢ ᱥᱟᱦᱟᱱ ᱠᱚ ᱟᱨ ᱢᱟᱱᱮ ᱵᱟᱝ ᱵᱟᱰᱟᱭ ᱵᱟᱰᱟᱭ ᱠᱷᱟᱱ ᱫᱚᱢ ᱨᱟᱱ ᱨᱮᱦᱮᱫ ᱟᱨ ᱵᱟᱢ ᱵᱟᱲᱟᱭ ᱠᱷᱟᱱ ᱫᱚ ᱥᱟᱦᱟᱱ ᱥᱟᱦᱟᱱᱟᱢ ᱚᱱᱟ ᱴᱮᱠᱟᱣ ᱜᱤᱰᱤ ᱠᱟᱜ
ᱦᱳᱭ ᱦᱳᱭ
ᱟᱫᱚ ᱱᱮᱛᱟᱨ ᱫᱚ ᱡᱟᱦᱟᱥ ᱦᱚᱴᱮᱞ ᱠᱚ ᱟᱹᱰᱤᱜᱟᱱ ᱛᱩᱫ ᱟᱠᱟᱱᱟ ᱛᱚ ᱟᱫᱚ ᱚᱱᱟ ᱦᱚᱛᱮᱜ ᱛᱮ ᱱᱮᱛᱟᱨ ᱨᱮᱱ ᱦᱚᱲ ᱫᱚ ᱵᱟᱠᱷᱟᱱ ᱯᱟᱹᱦᱤᱞ ᱦᱚᱲ ᱟᱵᱚᱨᱮᱱ ᱥᱟᱱᱛᱟᱲ ᱦᱚᱲ ᱫᱚ ᱟᱹᱰᱤ ᱠᱮᱴᱮᱡ ᱢᱮᱴᱮᱡ ᱜᱮᱠᱚ ᱛᱟᱦᱮᱸ ᱠᱟᱱᱟ ᱵᱟ ᱵᱟᱝ
ᱦᱳᱭ ᱦᱳᱭ
ᱚᱱᱟ ᱦᱚᱸ ᱵᱟᱹᱭ ᱵᱟᱹᱭᱛᱮ ᱟᱫ ᱪᱟᱞᱟᱜ ᱠᱟᱱᱟ ᱟᱵᱚ ᱥᱟᱱᱛᱟᱲ ᱥᱚᱢᱟᱡᱽ ᱨᱮ
ᱜᱤ ᱜᱤ ᱥᱮᱫᱟᱭᱟᱜ ᱠᱟᱛᱷᱟ ᱥᱮᱫᱟᱭ ᱦᱟᱯᱲᱟᱢ ᱠᱚᱣᱟᱜ ᱞᱟᱹᱭᱟᱜ ᱟᱹᱜᱩᱣᱟᱜ ᱨᱟᱱ ᱠᱚ ᱨᱮᱦᱮᱫ ᱚᱱᱟ ᱠᱚ ᱫᱤᱥᱟᱹ ᱫᱚᱦᱚ ᱠᱟᱜ ᱨᱮ ᱡᱟᱹᱨᱩᱲ ᱟᱫᱚ ᱱᱮᱛᱟᱨ ᱠᱚᱢᱟ ᱦᱟᱲᱟᱢ ᱠᱚᱦᱚᱸ ᱵᱩᱰᱷᱤ ᱠᱚᱦᱚᱸ ᱠᱚ ᱪᱟᱵᱟᱜ ᱠᱟᱱ ᱫᱚ
ᱪᱟᱵᱟᱜ ᱠᱟᱱ ᱛᱟᱦᱮ ᱚᱠᱚᱭ ᱞᱟᱹᱭ ᱟᱫᱚ ᱩᱱᱠᱩ ᱜᱮ ᱡᱟᱦᱟᱸ ᱛᱤᱱᱟᱹᱜ ᱱᱤᱛᱚᱜ ᱵᱟᱧᱪᱟᱣ ᱥᱟᱨᱮᱡ ᱢᱮᱱᱟᱜ ᱠᱚᱣᱟ ᱢᱮᱛᱟ ᱠᱚᱣᱟ ᱩᱱᱠᱩ ᱴᱷᱮᱱ ᱜᱮ ᱱᱚᱣᱟ ᱠᱚ ᱵᱟᱰᱟᱭ ᱦᱩᱭᱩᱜᱼᱟ